ᱦᱮᱞᱳ
ᱦᱮᱞᱳ
ᱦᱮᱸ ᱦᱮᱞᱳ ᱡᱚᱦᱟᱨ ᱜᱮ ᱟᱸᱡᱚᱢᱚᱜ ᱠᱟᱱᱟ᱾
ᱦᱮᱸ ᱡᱚᱦᱟᱨ ᱜᱮ ᱦᱮᱸ ᱟᱸᱡᱚᱢ ᱧᱟᱢᱮᱫ ᱜᱤᱭᱟᱹᱧ ᱟᱢ ᱟᱸᱡᱚᱢ ᱧᱟᱢ ᱮᱫᱟ?
ᱦᱮᱸ ᱟᱹᱡᱚᱢ ᱧᱟᱢ ᱮᱫᱤᱧ᱾
ᱚ ᱟᱪᱪᱷᱟ ᱫᱤᱭᱮ ᱵᱮᱥ ᱵᱟᱲᱟ ᱜᱮᱭᱟ ᱯᱮ ᱚᱲᱟᱜ ᱠᱚᱨᱮ ᱫᱚ?
ᱦᱚᱸ ᱱᱟᱯᱟᱭ ᱵᱟᱲ ᱜᱮ᱾
ᱟᱪᱪᱷᱟ ᱟᱨ ᱫᱟᱜ ᱡᱟᱹᱲᱤ ᱠᱚ ᱪᱮᱫ ᱠᱟ ᱟᱯᱮ ᱚᱱᱛᱮ?
ᱫᱟᱜ ᱡᱟᱹᱲᱤ ᱫᱚ ᱦᱩᱭᱩᱜ ᱠᱟᱱ ᱜᱮᱭᱟ ᱦᱚᱞᱟ ᱟᱹᱭᱩᱵ ᱠᱷᱚᱱᱟᱜ᱾ ᱛᱮᱦᱮᱱ ᱥᱮᱛᱟᱜ ᱠᱷᱚᱱᱟᱜ ᱡᱷᱤᱯᱤᱨ ᱡᱷᱤᱯᱤᱨᱤ ᱫᱟᱜᱮᱫ ᱜᱮ ᱟᱫᱚ᱾ ᱢᱟᱱᱮ ᱥᱮ ᱡᱩᱲᱛᱮ ᱫᱟᱜ ᱮ ᱫᱟᱭ ᱥᱮ ᱥᱮ ᱟᱫᱚ ᱡᱷᱤᱯᱤᱨ ᱡᱷᱤᱯᱤᱨ ᱵᱟᱹᱭ ᱵᱟᱹᱭ ᱛᱮ ᱡᱟᱦᱟᱸ ᱥᱮᱫ ᱡᱟᱦᱟᱱᱟᱜ ᱠᱟᱹᱢᱤ ᱜᱮ ᱵᱟᱝ ᱦᱩᱭᱩᱜ ᱠᱟᱱᱟ ᱟᱫᱚ᱾
ᱦᱳᱭ ᱦᱳᱭ ᱦᱳᱭ, ᱢᱟᱱᱮ ᱨᱚᱦᱚᱭ ᱠᱚᱯᱮ ᱮᱛᱚᱦᱚᱵ ᱠᱮᱫᱟ ᱛᱟᱦᱚᱞᱮ?
ᱨᱚᱦᱚᱭ ᱠᱚ ᱫᱚ ᱟᱣᱨᱤᱭᱟ ᱱᱤᱭᱟᱹ ᱥᱚᱢᱚᱭ ᱟᱞᱮ ᱱᱚᱣᱟ ᱦᱚᱸ ᱯᱟᱦᱴ ᱱᱤᱭᱟᱹ ᱥᱚᱢᱚᱭ ᱟᱞᱮ ᱱᱚᱣᱟ ᱫᱷᱟᱨᱮ ᱫᱟᱜ ᱮ ᱫᱟᱭ ᱠᱳᱱᱳ ᱠᱟᱹᱢᱤᱨᱮ ᱵᱟᱝ ᱞᱟᱜᱟᱜ ᱠᱟᱱ ᱛᱟᱞᱮᱭᱟ ᱱᱚᱣᱟ ᱫᱟᱜ ᱫᱚ ᱱᱟᱦᱟᱜ᱾
ᱦᱳᱭ ᱦᱳᱭ ᱚᱱᱠᱟᱠᱟ ᱞᱮᱠᱟ ᱜᱮ ᱟᱞᱮ ᱱᱚᱛᱮ ᱦᱚᱸᱢᱟ ᱚᱱᱠᱟ ᱜᱮ ᱫᱟᱜ ᱮ᱾ ᱢᱟᱱᱮ ᱞᱮᱠᱷᱟ ᱥᱩᱢᱩᱝ ᱨᱮᱢᱟ ᱟᱞᱮ ᱱᱚᱛᱮ ᱢᱚᱬᱮ ᱛᱩᱨᱩᱭ ᱫᱤᱱᱮ ᱫᱟᱜ ᱮᱫᱟ ᱴᱟᱱᱟ᱾
ᱦᱩᱸ
ᱠᱤᱱᱛᱩ ᱵᱟᱝ ᱞᱟᱜᱟᱜ ᱠᱟᱱᱟ᱾
ᱱᱮᱛᱟᱨᱟᱜ ᱫᱤᱱ ᱢᱟᱱᱮ ᱛᱮᱦᱮᱧ ᱜᱟᱯᱟ ᱱᱮᱛᱟᱨ ᱟᱜ ᱫᱟᱜ ᱢᱟ ᱠᱳᱱᱳ ᱠᱟᱹᱢᱤ ᱨᱮ ᱵᱟᱝ ᱞᱟᱜᱟᱜ ᱚᱱᱟ ᱚᱱᱟ ᱡᱩᱫᱤ ᱟᱨᱦᱚᱸ ᱡᱩᱫᱤ ᱛᱟᱭᱚᱢ ᱛᱮ ᱫᱟᱜ ᱠᱮᱭᱟ ᱛᱚᱵᱮ ᱠᱷᱟᱱ ᱴᱷᱤᱠ ᱛᱟᱦᱮᱸ ᱠᱟᱱᱟ᱾ ᱠᱟᱹᱢᱤ ᱠᱚ ᱮᱦᱚᱵ ᱞᱮᱱᱠᱷᱟᱱ ᱪᱟᱥ ᱨᱮᱭᱟᱜ
ᱫᱟᱜ ᱮᱜ ᱨᱮᱦᱚᱸ ᱚᱱᱠᱟ ᱡᱟᱹᱥᱛᱤ ᱢᱟ ᱫᱟᱜ ᱵᱟᱭ ᱡᱟᱹᱲᱤᱭᱟ ᱛᱮ
ᱦᱳᱭ
ᱚᱱᱟᱛᱮ ᱠᱟᱹᱢᱤ ᱵᱟᱝ ᱞᱟᱜᱟᱜ ᱠᱟᱱᱟ᱾
ᱩᱸᱦᱩᱜ ᱫᱚᱨᱠᱟᱨ ᱥᱚᱢᱚᱭ ᱫᱚ ᱱᱟᱜ ᱵᱟᱝ ᱧᱟᱢᱚᱜᱼᱟ, ᱛᱚᱠᱷᱚᱱ᱾
ᱦᱳᱭ ᱦᱳᱭ
ᱚᱠᱟ ᱥᱚᱢᱚᱭ ᱫᱚ ᱛᱚᱠᱷᱚᱱ ᱫᱚ ᱵᱟᱝ ᱧᱟᱢᱚᱜᱼᱟ᱾
ᱦᱳᱭ
ᱜᱮ ᱱᱟᱥᱮ ᱱᱤᱛᱚᱜ ᱫᱟᱜ ᱮ ᱡᱟᱹᱲᱤᱭ ᱮᱫᱟ ᱟᱫᱚ ᱥᱮ ᱱᱟᱜ ᱵᱟᱦᱮᱨ ᱥᱮᱫ ᱩᱰᱩ ᱦᱩᱭ ᱠᱟᱱᱟ, ᱢᱟᱱᱮ ᱥᱮᱛᱟᱜ ᱠᱷᱚᱱᱟᱜ ᱢᱤᱫ ᱨᱚᱠ ᱚᱲᱟᱜ ᱨᱮᱥᱮ ᱢᱚᱡᱽ ᱵᱟᱝ ᱟᱹᱭᱠᱟᱹᱜ ᱠᱟᱱᱟ ᱢᱟᱱᱮ ᱪᱤᱠᱟᱹᱭ ᱡᱮ ᱵᱩᱡᱷᱟᱹᱜ ᱠᱟᱱᱟ ᱡᱟᱹᱯᱩᱫ ᱫᱟᱭ ᱥᱮ ᱟᱨ ᱥᱟᱨᱟ ᱫᱤᱱ ᱚᱲᱟᱜ ᱨᱮᱜᱮ ᱟᱨ ᱚᱲᱟᱜ ᱨᱮᱜᱮ
ᱚᱱᱟ ᱜᱮ ᱟᱹᱰᱤ ᱵᱟᱝᱟ ᱴᱷᱤᱠ ᱜᱮ ᱵᱩᱡᱷᱟᱹᱜ ᱠᱟᱱᱟ᱾
ᱦᱳᱭ ᱦᱳᱭ ᱢᱟᱱᱮ ᱵᱟᱝ ᱴᱷᱤᱠ ᱜᱮ ᱵᱩᱡᱷᱟᱹᱜ ᱠᱟᱱᱟ ᱟᱫᱚ ᱱᱤᱛᱚᱜ ᱫᱚ ᱱᱟᱥᱮᱱᱟᱜ ᱨᱤᱢᱤᱞ ᱠᱚ ᱯᱚᱨᱤᱥᱠᱟᱨ ᱠᱟᱜᱛᱮ ᱵᱟᱦᱮᱨ ᱥᱮᱫ ᱱᱟᱥᱮ ᱩᱰᱩᱠ ᱦᱩᱭ ᱠᱟᱱᱟ᱾
ᱨᱤᱢᱤᱞ ᱫᱚ ᱦᱟᱜ ᱟᱞᱮ ᱱᱚᱛᱮ ᱫᱚ ᱦᱟᱞᱠᱟ ᱨᱤᱠᱷᱟ ᱜᱮ ᱢᱮᱱᱠᱷᱟᱱ ᱜᱩᱲᱤ ᱜᱩᱲᱤ ᱡᱷᱤᱨᱤ ᱡᱷᱤᱨᱤ ᱫᱟᱜ ᱫᱚ ᱡᱚᱨᱚᱜ ᱠᱟᱱ ᱜᱮᱭᱟ᱾ ᱠᱩᱣᱟᱹᱥᱟ ᱞᱮᱠᱟ ᱠᱩᱣᱟᱹᱥᱟ ᱠᱷᱚᱱᱟᱜ ᱠᱟᱹᱴᱤᱡ ᱡᱟᱹᱥᱛᱤ ᱟᱨ ᱪᱮᱫ᱾ ᱢᱟᱱᱮ ᱮᱥᱯᱨᱮ ᱮᱫᱟᱠᱚ ᱡᱟᱦᱟᱸᱭ ᱡᱮᱱᱚ᱾
ᱦᱳᱭ ᱦᱳᱭ ᱦᱳᱭ, ᱚᱱᱠᱟ ᱞᱮᱠᱟ ᱜᱮ ᱢᱟᱱᱮ ᱱᱤᱛᱚᱜ ᱦᱚᱸ ᱱᱚᱛᱮ ᱫᱚ ᱢᱚᱴᱟ ᱢᱩᱴᱤ ᱯᱚᱨᱤᱥᱠᱟᱨ ᱠᱟᱜ ᱜᱮ ᱢᱚᱡᱽ ᱫᱷᱟᱨᱟ ᱜᱮ ᱢᱟᱱᱮ ᱱᱟᱥᱮᱱᱟᱜ ᱯᱚᱨᱤᱥᱠᱟᱨ ᱜᱮ ᱵᱩᱡᱷᱟᱹᱜ ᱠᱟᱱᱟ ᱠᱤᱱᱛᱩ ᱨᱤᱢᱤᱞ ᱢᱟ, ᱫᱤᱥᱟᱹᱜ ᱠᱟᱱ ᱜᱮ᱾
ᱦᱩᱸᱻ ᱟᱵᱟᱨ ᱦᱩᱭᱩᱜᱼᱟ, ᱟ ᱟᱪᱷᱟ ᱜᱩᱨᱤ ᱱᱚᱝᱠᱟ ᱪᱮᱛᱟᱼᱼ ᱱᱚᱝᱠᱟᱱ ᱦᱚᱭᱫᱟ ᱫᱚᱥ ᱛᱟᱹᱨᱤᱠᱷ ᱵᱟᱨᱚ ᱛᱟᱹᱨᱤᱠᱷ ᱫᱷᱟᱹᱵᱤᱡ ᱛᱟᱦᱮᱱᱟ ᱪᱮᱛᱟᱜ ᱟᱸᱡᱚᱢᱮᱫ ᱞᱟᱹᱭᱮᱫ ᱛᱟᱦᱮᱸᱫ ᱠᱚ ᱠᱷᱚᱵᱚᱨ ᱠᱚᱨᱮ᱾
ᱦᱚᱭ ᱦᱚᱭ ᱚᱱᱠᱟ ᱜᱮᱠᱚ ᱢᱮᱱ ᱵᱟᱲᱟᱭᱮᱫ ᱛᱟᱦᱮᱱᱟ᱾ ᱟᱨ ᱱᱤᱭᱟᱹ ᱢᱚᱨᱥᱩᱢ ᱨᱮᱢᱟ ᱟᱞᱮ ᱱᱚᱛᱮ ᱢᱟᱱᱮᱼᱼ ᱡᱚᱛᱚ ᱦᱚᱲᱟᱜ ᱛᱚᱞᱟ ᱜᱟᱹᱪᱷᱤ ᱠᱚᱦᱚᱸ ᱱᱟᱥᱮ ᱦᱩᱰᱤᱧ ᱜᱮᱭᱟ ᱨᱚᱦᱚᱭ ᱠᱚᱦᱚᱸ ᱵᱟᱝ ᱠᱟᱱ ᱜᱮ ᱟᱨ ᱫᱟᱜᱼᱼ ᱛᱚᱭ ᱫᱟᱜ ᱮ ᱨᱮᱦᱚᱸ ᱚᱱᱠᱟ ᱡᱟᱹᱥᱛᱤ ᱫᱷᱟᱨᱟ ᱡᱩᱫᱤ ᱫᱟᱜ ᱠᱷᱟᱭ ᱨᱚᱦᱚᱭ ᱮᱛᱚᱦᱚᱜ ᱦᱚᱸ ᱵᱟᱝ ᱜᱟᱱᱚᱜᱼᱟ᱾
ᱦᱚᱸᱻ
ᱚᱱᱟ ᱜᱮ᱾ ᱟᱨ ᱦᱩᱞ ᱢᱟᱦᱟ ᱠᱚ ᱫᱚ
ᱦᱮᱸ ᱦᱩᱞ ᱢᱟᱦᱟᱸ ᱠᱚ ᱨᱮᱭᱟᱜ ᱠᱟᱹᱢᱤ ᱦᱚᱨᱟ ᱫᱚ ᱡᱷᱚᱛᱚ ᱥᱟᱹᱛ ᱪᱟᱞᱟᱣ ᱟᱠᱟᱱᱟ, ᱠᱟᱹᱢᱤ ᱠᱚᱫᱚ ᱫᱚ ᱡᱚᱛᱼᱼ ᱛᱚ ᱠᱚᱢᱯᱞᱤᱴ, ᱢᱟᱱᱟᱣ ᱠᱚᱫᱚ ᱦᱩᱭ
ᱟᱪᱪᱷᱟ, ᱦᱚᱭ ᱦᱚᱭ ᱟᱯᱮ ᱚᱱᱛᱮ ᱫᱚ ᱢᱟᱱᱮᱼᱼ ᱢᱟᱱᱮ ᱦᱩᱰᱤᱝ ᱫᱷᱟᱨᱟ
ᱡᱟᱠ ᱡᱚᱢᱚᱠ ᱫᱚ ᱱᱟᱦᱟᱸᱜ, ᱡᱟᱠ ᱡᱟᱠ ᱡᱚᱢᱚᱠ ᱫᱚ ᱱᱟᱦᱟᱸᱜ ᱵᱟᱝ ᱮᱢᱱᱤ ᱦᱩᱰᱤᱧ ᱫᱷᱟᱨᱟ ᱜᱮ ᱦᱩᱭ ᱟᱠᱟᱱᱟ ᱾
ᱟᱪᱪᱷᱟ ᱵᱟᱝᱠᱷᱟᱱ ᱚᱱᱟ ᱫᱤᱱ ᱛᱮ ᱢᱟᱱᱮ ᱜᱚᱴᱟ ᱜᱮ ᱧᱮᱞᱚᱜᱚᱜ ᱠᱟᱱᱟ ᱥᱮ ᱠᱷᱮᱞᱳᱰ ᱦᱮᱯᱨᱟᱣ ᱠᱚᱠᱚ ᱫᱚᱦᱚᱭᱮᱜ ᱜᱮᱭᱟ, ᱢᱟᱱᱮ ᱜᱟᱭᱟᱱ ᱠᱚᱠᱚᱼᱼ
ᱫᱚ ᱢᱟᱱᱮ ᱱᱤᱭᱟᱹ ᱠᱤ ᱵᱮᱥᱼᱼ ᱛᱟᱨᱟ ᱜᱮ ᱫᱤᱥᱟᱹᱭᱮᱱᱟ ᱚᱱᱠᱟ ᱠᱷᱮᱞ ᱠᱚᱠᱚ ᱫᱚᱦᱚᱞᱮᱜ ᱜᱮᱭᱟ᱾
ᱟᱸᱻ
ᱟᱫᱚ ᱟᱯᱮ ᱚᱱᱛᱮ ᱚᱝᱠᱟ ᱫᱚ ᱵᱟᱝ ᱦᱩᱭ ᱟᱠᱟᱱᱟ ᱯᱟᱞᱮ?
ᱩᱸ ᱵᱟᱝᱼᱟ, ᱟᱞᱮ ᱱᱚᱰᱮ ᱫᱚ ᱱᱟᱦᱟᱜ ᱚᱱᱠᱟ ᱫᱚ ᱵᱟᱞᱮ ᱠᱚᱨᱟᱣ ᱚᱪᱚ ᱠᱟᱫᱟ ᱢᱟᱱᱮ ᱯᱟᱥᱮᱨ ᱟᱛᱩ ᱨᱮ ᱠᱤᱝᱵᱟ ᱯᱟᱼᱼ ᱨᱚ ᱚᱧᱪᱚᱞ ᱠᱚᱨᱮ ᱠᱟᱹᱴᱤᱡ ᱥᱟᱦᱟ ᱧᱚᱜ ᱨᱮ ᱫᱚᱥ ᱵᱟᱨᱚ ᱠᱤᱞᱳᱢᱤᱴᱟᱨ ᱥᱟᱸᱜᱤᱧ ᱠᱚᱨᱮᱼᱼ ᱚᱝᱠᱟ ᱠᱚ ᱛᱚ ᱱᱷᱟᱜ ᱦᱩᱭ ᱟᱠᱟᱱᱟ ᱠᱷᱮᱞᱟᱰ ᱠᱚ ᱦᱩᱭ ᱟᱠᱟᱱᱟ᱾
ᱟᱪᱪᱷᱟ ᱟᱨ ᱥᱮᱫᱤᱱ ᱦᱚᱸ ᱢᱟ ᱫᱚᱢᱮ ᱟᱞᱮ ᱱᱚᱛᱮ ᱢᱟ, ᱥᱮᱫᱤᱱ ᱫᱚᱢᱮ ᱫᱟᱜ ᱡᱟᱹᱲᱤ ᱠᱮᱜ ᱛᱮ ᱥᱮᱫᱤᱱ ᱢᱟ ᱟᱫᱷᱟᱼᱼ ᱢᱟᱱᱮ ᱚᱫᱷᱮᱠ ᱚᱫᱷᱮᱠ ᱠᱷᱮᱞᱟ ᱢᱟ ᱦᱩᱭᱮᱱ ᱜᱮ ᱚᱝᱠᱟᱼᱼ ᱱᱮ ᱯᱩᱨᱟᱹ ᱢᱟ ᱵᱟᱝ ᱦᱩᱭᱮᱱ ᱢᱮᱱ ᱫᱚᱠᱚ ᱫᱟᱜ ᱡᱟᱹᱲᱤ ᱠᱷᱟᱹᱛᱤᱨᱟᱜ ᱛᱮ ᱵᱟᱝᱠᱚ ᱢᱟᱱᱮ ᱪᱤᱠᱟᱹ ᱛᱮᱠᱚ ᱠᱷᱮᱞᱚᱜᱼᱟ ᱟᱨ ᱦᱩᱰᱩᱨ ᱵᱤᱡᱽᱞᱤ ᱦᱩᱰᱩᱨ ᱵᱤᱡᱽᱞᱤᱭᱮᱜ ᱛᱟᱦᱮᱸᱱ ᱜᱮ᱾
ᱦᱚᱭ
ᱟᱫᱚ ᱦᱮᱜ ᱮ ᱢᱤᱜ ᱫᱤᱱ ᱵᱟᱨᱥᱤᱼᱼ ᱥᱤᱧ ᱞᱟᱦᱟ ᱠᱚ ᱚᱱᱟ ᱠᱷᱮᱞ ᱠᱚ ᱟᱵᱟᱨ ᱠᱚ ᱠᱚᱲᱟ ᱦᱚᱪᱚ ᱠᱮᱫᱟ, ᱢᱟᱱᱮ ᱥᱮ ᱫᱤᱱ ᱢᱟ ᱚᱝᱠᱟ ᱞᱮᱠᱟ ᱵᱟᱝ ᱠᱷᱮᱞᱚᱰ ᱵᱟᱝ ᱦᱩᱭ ᱞᱮᱱᱟ᱾ ᱨᱚᱲ ᱢᱚᱡᱽ ᱫᱷᱟᱨᱟ ᱵᱟᱝ ᱟᱸᱡᱚᱢᱚᱜ ᱠᱟᱱ ᱛᱟᱵᱮᱱᱟ᱾ ᱱᱮᱛ ᱚᱲ ᱟᱸᱡᱚᱢᱚᱜ ᱠᱟᱱ ᱛᱟᱵᱮᱱᱟ ᱦᱟᱞᱳᱻ ᱨᱚᱲ ᱢᱚᱸᱡᱽ ᱫᱷᱟᱨᱟ ᱵᱟᱝ ᱟᱸᱡᱚᱢᱚᱜ ᱠᱟᱱ ᱛᱟᱵᱮᱱᱟ᱾